ᱱᱟᱯᱟᱭ ᱛᱮ ᱟᱡᱚᱢᱚᱜ ᱠᱟᱱᱟ ᱛᱚ?
ᱦᱳᱭ ᱱᱟᱯᱟᱭ ᱛᱮᱜᱮ ᱟᱸᱡᱚᱢᱚᱜ ᱠᱟᱱᱟ ᱟᱨ ᱱᱚᱛᱮ ᱟᱹᱞᱤᱧᱟᱜ ᱵᱮᱱ ᱟᱸᱡᱚᱢᱮᱫ ᱠᱟᱱ ᱜᱮᱭᱟ?
ᱦᱮᱸ ᱜᱚᱢᱠᱮ ᱟᱹᱵᱤᱱᱟᱜ ᱦᱚᱸ ᱟᱹᱰᱤ ᱢᱚᱸᱡᱽ ᱵᱷᱟᱵᱽᱛᱮ ᱟᱸᱡᱚᱢᱚᱜ ᱠᱟᱱᱟ ᱟᱸᱡᱚᱢ᱾ ᱦᱮᱸᱜ ᱦᱮᱸ ᱜᱚᱝᱠᱮ ᱟᱫᱚ ᱚᱲᱟᱜ ᱠᱚ ᱚᱲᱟᱜ ᱠᱚᱨᱮ ᱫᱚ ᱱᱟᱯᱟᱭ ᱵᱟᱲᱟ ᱜᱮᱛᱚ ᱡᱷᱚᱛᱚ ᱜᱮ?
ᱦᱳᱭ ᱜᱚᱝᱠᱮ ᱚᱲᱟᱜ ᱠᱚᱥᱮᱜ ᱦᱚᱸ ᱡᱷᱚᱛᱚ ᱜᱤ ᱱᱟᱯᱟᱭ ᱵᱟᱲᱟ ᱜᱮ ᱢᱮᱱᱟᱜ ᱠᱚᱣᱟ ᱟᱨ
ᱦᱮᱸ᱾
ᱱᱟᱯᱟᱭ ᱵᱚᱱ ᱛᱟᱦᱮᱸ ᱞᱮᱱ ᱠᱷᱟᱱ ᱜᱤ ᱛᱟᱦᱚᱞᱮ ᱜᱚᱝᱠᱮ ᱢᱤᱫᱴᱮᱱ ᱥᱟ ᱥᱟᱠᱟᱢ ᱱᱤᱭᱮ ᱞᱟᱝ ᱜᱟᱞᱚᱪ ᱞᱮᱠᱷᱟᱡ ᱦᱟᱸᱜ ᱟᱹᱰᱤ ᱵᱮᱥ ᱦᱩᱭ ᱠᱚᱜᱼᱟ᱾
ᱦᱮᱸ ᱜᱚᱝᱠᱮ ᱦᱮᱸ ᱟᱹᱰᱤ ᱢᱚᱸᱡᱽ ᱠᱟᱛᱷᱟ ᱵᱮᱱ ᱞᱟᱹᱭ ᱠᱟᱫᱟ ᱦᱮᱸ᱾ ᱛᱟᱦᱚᱞᱮ ᱜᱚᱝᱠᱮ ᱚᱱᱟ ᱡᱟᱦᱟᱸ ᱥᱟᱠᱟᱢ ᱞᱟᱹᱭ ᱵᱤᱱ ᱞᱟᱹᱭᱫᱟ ᱛᱟᱦᱚᱞᱮ ᱚᱱᱟᱜᱮ ᱟᱹᱵᱤᱱ ᱜᱮ ᱥᱟᱵ ᱨᱟᱠᱟᱵ ᱵᱤᱱ᱾
ᱦᱳᱭ ᱦᱳᱭ ᱦᱳᱭ᱾ ᱢᱮᱱ ᱠᱮᱭᱟᱞᱤᱧ ᱢᱤᱫᱴᱮᱱ ᱱᱚᱣᱟ ᱢᱤᱫᱴᱮᱱ ᱦᱟᱦᱟᱲᱟ ᱠᱟᱛᱷᱟ ᱞᱟᱝ ᱜᱟᱞᱢᱟᱨᱟᱣ ᱠᱚᱜᱼᱟ ᱡᱟᱦᱟᱸ ᱫᱚ
ᱦᱮᱸ᱾
ᱮᱱᱛᱮᱱ ᱚᱡᱷᱟ ᱠᱟᱹᱢᱨᱩ ᱟᱵᱚ ᱵᱚᱱ ᱢᱮᱛᱟᱣ ᱠᱚ ᱠᱟᱱ ᱟᱵᱚᱨᱮᱱ ᱮᱱᱛᱮᱜ ᱮᱸᱜ ᱡᱟᱦᱟᱸᱱᱟᱜ ᱜᱮ ᱨᱩᱣᱟᱹ ᱦᱟᱹᱥᱩ ᱨᱮ ᱟᱛᱩ ᱨᱮ ᱛᱚ ᱱᱚᱣᱟ ᱠᱚᱜᱮ ᱱᱟᱦᱟᱸᱜ ᱞᱟᱝ ᱜᱟᱞᱢᱟᱨᱟᱣ ᱠᱚᱣᱟ ᱛᱤᱱᱟᱹᱜ ᱚᱡᱷᱟ ᱠᱟᱹᱢᱨᱩ ᱟᱵᱚ ᱫᱚ ᱵᱟᱠᱚ ᱛᱟᱦᱮᱸ ᱞᱮᱱ ᱛᱟᱵᱚᱱ ᱠᱷᱟᱡ ᱱᱟᱦᱟᱸᱜ ᱟᱵᱚ ᱫᱚ ᱡᱮᱢᱚᱱ ᱡᱚᱛᱚ ᱪᱷᱟᱛᱤᱠ ᱨᱮᱱ ᱥᱮ ᱡᱚᱛᱚ ᱤᱭᱟᱹ ᱨᱮᱱ ᱢᱮᱱᱟᱜ ᱠᱚᱣᱟ ᱟᱵᱚᱨ ᱨᱮᱱ ᱫᱚ ᱚᱡᱷᱟ ᱠᱟᱱᱟ ᱠᱚ ᱦᱳᱭ ᱥᱮ ᱛᱚ ᱱᱤᱭᱟᱹ ᱤᱫᱤ ᱠᱟᱛᱮᱜ ᱜᱮ ᱦᱩᱸ ᱦᱩᱸ
ᱦᱮᱸ ᱛᱟᱦᱚᱞᱮ ᱜᱚᱝᱠᱮ ᱚᱱᱟᱜ ᱜᱮ
ᱦᱮᱸ ᱜᱚᱝᱠᱮ ᱟᱸᱡᱚᱢ ᱫᱟᱵᱤᱱ,
ᱦᱳᱭ ᱜᱚᱝᱠᱮ ᱟᱸᱡᱚᱢ ᱜᱮ ᱟᱸᱡᱚᱢ ᱜᱮ
ᱦᱮᱸ ᱛᱟᱦᱚᱞᱮ ᱜᱚᱝᱠᱮ ᱟᱵᱤᱱ ᱜᱮ ᱢᱟ ᱯᱨᱚᱛᱷᱚᱢ ᱫᱚ ᱮᱦᱚᱯ ᱛᱟᱵᱚᱱ ᱵᱤᱱ ᱦᱮᱸ
ᱟᱪᱷᱟ ᱟᱪᱷᱟ ᱦᱳᱭ ᱛᱚᱵᱮ ᱟᱨ ᱱᱤᱛ ᱠᱮᱛᱮᱫ ᱵᱮᱱ ᱧᱮᱞᱟ ᱟᱵᱚ ᱟᱹᱛᱩ ᱟᱹᱛᱩ ᱚᱲᱟᱜ ᱨᱮ ᱱᱟᱦᱟᱜ ᱚᱡᱷᱟ ᱠᱟᱢᱨᱩ ᱠᱚᱫᱚ ᱦᱟᱸᱜ ᱟᱹᱰᱤ ᱞᱟᱹᱠᱛᱤ ᱜᱮᱭᱟ᱾ ᱟᱻᱻ ᱱᱟᱯᱟᱭ ᱛᱟᱦᱮᱱ ᱞᱟᱹᱜᱤᱫ ᱛᱮ ᱟᱵᱚ ᱫᱚ ᱥᱮᱫᱟᱭ ᱠᱷᱚᱱ ᱱᱟᱦᱟᱜ ᱚᱱᱠᱟ ᱜᱮ ᱟᱵᱚᱣᱟᱜ ᱮᱱᱛᱮᱱ ᱱᱤᱭᱚᱢ ᱠᱚ ᱵᱮᱱᱟᱣ ᱟᱹᱜᱩ ᱟᱠᱟᱜ-ᱟ ᱡᱩᱫᱤ ᱮᱱᱛᱮᱱ ᱟᱪᱠᱟ ᱵᱤᱴᱠᱟᱹ ᱦᱟᱹᱥᱩ ᱨᱩᱣᱟᱹ ᱦᱟᱹᱥᱩ ᱥᱮ ᱡᱟᱦᱟᱸᱭ ᱡᱚᱵᱲᱟᱣ ᱠᱟᱱᱟ ᱛᱟᱦᱞᱮ ᱫᱚ ᱟᱵᱚ ᱫᱚ ᱦᱟᱸᱜ ᱚᱲᱟᱜ ᱨᱮ ᱟ ᱠᱟᱹᱢᱨᱳ ᱠᱚ ᱥᱟᱵ ᱦᱩᱭᱩᱜ ᱛᱟᱵᱚᱱᱟ ᱟᱨ ᱥᱟᱨᱡᱚᱢ ᱥᱟᱠᱟᱢ ᱥᱟᱠᱟᱢ ᱛᱮᱜᱮ ᱱᱟᱸᱜ ᱚᱱᱟ ᱨᱮ ᱜᱟᱥᱟᱣ ᱠᱟᱛᱮᱜ ᱜᱮ ᱵᱚᱸᱜᱟ ᱠᱚᱭ ᱧᱮᱞ ᱴᱷᱤᱠ ᱠᱚ ᱛᱟᱵᱚᱱᱟ ᱟᱨ ᱱᱟᱦᱟᱜ ᱚᱱᱠᱟ ᱠᱟᱹᱢᱤ ᱠᱚ ᱦᱩᱭ ᱵᱟᱲᱟᱜ-ᱟ ᱚᱲᱟᱜ ᱨᱮ ᱪᱟᱣᱞᱮ ᱥᱤᱸᱫᱩᱨ ᱠᱚ ᱠᱟᱴᱟᱣ ᱵᱟᱲᱟ ᱠᱚ ᱦᱩᱭᱩᱜ ᱛᱮ ᱱᱟ ᱟᱫᱚ ᱱᱚᱣᱟ ᱫᱚ ᱡᱚᱛᱚ ᱦᱚᱲ ᱚᱲᱟᱜ ᱨᱮᱜᱮ ᱟᱵᱚ ᱦᱚᱲ ᱦᱚᱯᱚᱱ ᱢᱟᱵᱚᱱ ᱠᱟᱹᱢᱤ ᱡᱮᱢᱚᱱ ᱮᱴᱟᱜ ᱠᱚᱫᱚ ᱱᱟᱦᱟᱜ ᱫᱤᱠᱩ ᱫᱚ ᱩᱱᱠᱩ ᱫᱚ ᱱᱟᱦᱟᱜ ᱵᱚᱱ ᱧᱮᱞ ᱫᱟᱲᱮ ᱟᱠᱚᱣᱟ ᱩᱱᱠᱩ ᱫᱚ ᱩᱱᱠᱩ ᱯᱟᱱᱰᱤᱛ ᱠᱚ ᱠᱚ ᱯᱩᱡᱟᱹ ᱛᱮᱠᱚᱣᱟ ᱟᱨ ᱟᱵᱩ ᱫᱚ ᱦᱟᱸᱜ ᱱᱩᱠᱩ ᱚᱡᱷᱟ ᱠᱟᱹᱢᱨᱩ ᱠᱚᱠᱚ ᱯᱩᱡᱟᱹᱭ ᱛᱟᱵᱚᱱᱟ ᱟᱨ ᱦᱟᱸ ᱵᱚᱸᱜᱟ ᱵᱩᱨᱩ ᱠᱚ ᱠᱟᱴᱟᱣᱟ ᱟᱨ, ᱟᱵᱚ ᱟᱛᱳ ᱢᱚᱫᱽᱫᱷᱮ ᱨᱮᱫᱚ ᱱᱟᱦᱟᱜ ᱟᱹᱰᱤ ᱱᱟᱯᱟᱭ ᱟᱹᱭᱠᱟᱹᱜ ᱛᱟᱦᱮᱱᱟ ᱚᱱᱠᱟ ᱠᱟᱹᱢᱲᱩ ᱠᱚ ᱠᱚ ᱛᱟᱦᱮᱱ ᱠᱷᱟᱡ ᱟ ᱢᱚᱬᱮ ᱦᱚᱲ ᱠᱚᱦᱚᱸ ᱵᱩᱱ ᱫᱮᱞᱟ ᱟᱠᱚᱣᱟ ᱛᱟᱦᱮᱱ ᱜᱮ ᱟᱨ ᱚᱱᱠᱟ ᱢᱤᱫ ᱵᱟᱨ ᱥᱤᱢ ᱠᱚ ᱠᱟᱹᱢᱤ ᱞᱟᱹᱜᱤᱫ ᱛᱮ ᱡᱚᱠᱷᱚᱱ ᱜᱮᱰᱮ ᱠᱚ ᱥᱮ ᱥᱤᱢ ᱠᱩ ᱦᱩᱭᱮᱫ ᱛᱟᱦᱮᱸᱱᱟ ᱟᱫᱚ ᱩᱱ ᱚᱠᱛᱮ ᱮᱸ ᱠᱟᱹᱢᱤ ᱢᱩᱪᱟᱹᱫ ᱠᱟᱛᱮᱜ ᱱᱟᱦᱟᱜ ᱥᱩᱲᱮ ᱠᱚ ᱦᱩᱭᱩᱜ ᱛᱟᱦᱮᱱ ᱜᱮᱭᱟ ᱚᱡᱷᱟ ᱥᱩᱲᱮ ᱟᱨ ᱱᱚ ᱯᱚᱭ ᱪᱟᱣᱞᱤ ᱠᱚᱠᱚ ᱱᱚᱥᱮᱫ ᱱᱚᱣ ᱯᱳᱣᱟ ᱪᱟᱣᱞᱤ ᱠᱚᱠᱚ ᱮᱢᱚᱜ ᱛᱟᱦᱮᱱᱟ᱾ ᱟᱨ ᱴᱩᱠᱩᱡ ᱠᱩᱹ ᱟᱨ ᱩᱱᱠᱩ ᱫᱟᱸᱲᱮ ᱠᱚ ᱪᱤᱞᱤ ᱠᱚ ᱛᱟᱦᱮᱱᱟ᱾ ᱩᱱᱠᱩ ᱠᱚ ᱥᱩᱲᱮ ᱠᱚ ᱦᱩᱭᱩᱜ ᱜᱮᱭᱟ ᱟᱫᱚ ᱱᱚᱜ-ᱚᱭ ᱱᱚᱣᱟ ᱢᱤᱫᱴᱮᱱ ᱟᱵᱚᱣᱟᱜ ᱟᱹᱨᱤ ᱪᱟᱹᱞᱤ ᱠᱟᱱᱟ ᱦᱳᱭ ᱥᱮ ᱟᱵᱮᱱ ᱟᱵᱮᱱ ᱦᱚᱸ ᱠᱟᱹᱴᱤᱡ ᱨᱚᱲ ᱞᱮᱵᱮᱱ ᱦᱳᱭ-
ᱦᱳᱭ ᱜᱚᱝᱠᱮ ᱾ ᱟᱞᱮ ᱦᱚᱸ ᱜᱚᱝᱠᱮ ᱟᱹᱞᱤᱧ ᱱᱚᱛᱮ ᱦᱚᱸ ᱟᱞᱮ ᱱᱚᱛᱮ ᱦᱚᱸ ᱚᱝᱠᱟ ᱫᱚ ᱦᱳᱭᱳᱜ ᱜᱮᱭᱟ ᱟᱫᱚ ᱜᱚᱝᱠᱮ ᱡᱟᱦᱟᱸ ᱤᱭᱟᱹ ᱵᱤᱱ ᱞᱟᱹᱭ ᱠᱮᱫᱟ ᱚᱱᱟ ᱠᱚᱫᱚ ᱜᱚᱝᱠᱮ ᱟᱞᱮ ᱥᱮᱫ ᱫᱚ ᱢᱟᱱᱮ ᱱᱚᱝᱠᱟ ᱵᱷᱟᱵᱛᱮ ᱦᱳᱭᱳᱜ-ᱟ ᱡᱟᱦᱟᱸ ᱢᱚᱱᱮ ᱠᱚᱜ ᱢᱮ? ᱟᱹᱵᱤᱱ ᱡᱟᱦᱟᱸ ᱵᱚᱝᱥᱚ ᱠᱚ ᱢᱮᱱᱟᱜ ᱠᱚᱣᱟ ᱵᱚᱝᱥᱚ ᱠᱚ ᱦᱟᱲᱟᱢ ᱠᱚ ᱢᱚᱱᱮ ᱠᱚᱟᱜ ᱵᱤᱱ, ᱟᱸ ᱫᱟᱫᱩ ᱛᱟᱠᱚᱣᱟᱜ ᱡᱟᱦᱟᱸ ᱵᱚᱝᱥᱚ ᱢᱮᱱᱟᱜ-ᱟ ᱠᱤ ᱵᱟᱵᱟ ᱛᱟᱠᱚᱣᱟᱜ ᱡᱟᱦᱟᱸ ᱵᱚᱝᱥᱚ ᱢᱮᱱᱟᱜ-ᱟ ᱛᱟᱦᱞᱮ ᱩᱝ ᱠᱩ ᱵᱷᱟᱵᱽ ᱛᱮᱜᱮ ᱢᱤᱜᱴᱮᱱ ᱤᱭᱟᱹ ᱠᱟᱛᱮ ᱟᱫᱚ ᱚᱱᱟ ᱡᱚᱢ ᱥᱤᱢ ᱠᱚ ᱢᱤᱫᱴᱟᱝ ᱠᱚ ᱞᱟᱹᱭᱟ ᱚᱱᱟ ᱫᱚ ᱟᱞᱮ ᱥᱮᱫ ᱫᱚ ᱜᱚᱝᱠᱮ ᱚᱱᱠᱟ ᱦᱩᱭᱩᱜ-ᱟ ᱟᱫᱚ ᱦᱟᱱᱟ ᱢᱤᱫᱴᱮᱱ ᱥᱟᱨᱡᱚᱢ ᱫᱟᱨᱮ ᱵᱩᱴᱟᱹᱨᱮ ᱢᱟᱱᱮ ᱵᱟᱦᱮᱨ ᱵᱟᱦᱨᱮ ᱨᱮ ᱛᱟᱦᱞᱮ ᱚᱱᱠᱟ ᱯᱩᱡᱟᱹ ᱵᱟᱥᱟ ᱠᱟᱛᱮ ᱚᱸᱰᱮᱜᱮ ᱢᱟᱱᱮ ᱚᱱᱠᱟ ᱜᱮᱠᱚ ᱢᱤᱫᱴᱮᱱ ᱥᱤᱢ ᱤᱫᱤ ᱠᱟᱛᱮᱜ ᱜᱮ ᱚᱱᱠᱟ ᱵᱷᱟᱵᱛᱮ ᱯᱩᱡᱟᱹ ᱴᱩᱡᱟᱹ ᱠᱟᱛᱮᱜ ᱜᱮ ᱟᱫᱚ ᱮᱸᱻᱻ ᱦᱤᱡᱩᱜ ᱟᱠᱚ ᱢᱟᱱᱮ ᱢᱟᱱᱮ ᱥᱚᱲᱮ ᱯᱷᱚᱲᱮ ᱠᱟᱛᱮᱜ ᱦᱩᱸ ᱟᱫᱚ
ᱚ ᱚᱱᱠᱟ ᱵᱷᱟᱵ ᱛᱮ ᱦᱟᱱᱟ ᱡᱟᱦᱟᱸ ᱤᱭᱟᱹ ᱵᱤᱱ ᱞᱟᱹᱭ ᱠᱮᱫᱟ ᱡᱟᱦᱟᱸ ᱡᱟᱦᱟᱸ ᱥᱟᱨᱡᱚᱢ ᱥᱟᱠᱟᱢ ᱜᱷᱟᱥᱟᱣᱼᱟ ᱟᱫᱚ ᱚᱱᱟ ᱫᱚ ᱦᱩᱭᱩᱜ ᱜᱮᱭᱟ ᱜᱚᱝᱠᱮ ᱟᱫᱚ ᱟᱞᱮᱥᱮᱫ ᱫᱚ ᱚᱱᱟ ᱮᱸ ᱦᱤᱡᱩᱜ ᱦᱚᱸ ᱢᱮᱱᱛᱮ ᱡᱩᱫᱤ ᱵᱮᱱ ᱢᱮᱛᱟ ᱠᱚᱣᱟ ᱦᱤᱡᱩᱜ ᱚᱲᱟᱜ ᱛᱮ ᱛᱟᱹᱣ ᱜᱟᱱᱚᱜᱼᱟ ᱵᱟᱠᱷᱟᱱ ᱫᱚ ᱪᱟᱞᱟᱜ ᱜᱮᱭᱟ ᱠᱚ ᱪᱟᱞᱟᱣ ᱫᱚ।
ᱦᱳᱭ ᱦᱳᱭ।
ᱦᱮᱸ ᱟᱫᱚ ᱜᱚᱝᱠᱮ ᱱᱚᱣᱟ ᱞᱤᱧ ᱞᱟᱹᱭ ᱫᱟ ᱢᱟᱱᱮ ᱠᱤᱪᱷᱩ ᱠᱤᱪᱷᱩ ᱜᱚᱝᱠᱮ ᱢᱮᱱᱟᱜ ᱠᱚᱣᱟ ᱧᱮᱞ ᱵᱤᱱ। ᱠᱤᱪᱷᱩ ᱠᱤᱪᱷᱩ ᱫᱚ ᱚᱡᱷᱟ ᱠᱚ ᱢᱮᱱᱟᱜ ᱠᱚᱣᱟ ᱫᱚᱢᱮ ᱫᱚ ᱵᱟᱝ ᱠᱚ ᱵᱟᱲᱟᱭᱟ ᱟᱫᱚ ᱴᱩ ᱟ ᱢᱟᱱᱮ ᱠᱩᱞᱤ ᱵᱟᱲᱟ ᱠᱮᱫᱮ ᱭᱟᱵᱤᱱ ᱞᱟᱹᱭ ᱫᱚ ᱠᱤᱪᱷᱩ ᱞᱟᱹᱭ ᱠᱮᱫᱟ ᱟᱫᱚ ᱠᱤᱪᱷᱩ ᱨᱮᱦᱚᱸ ᱮᱠᱴᱩ ᱢᱟᱱᱮ ᱵᱟᱹᱲᱛᱤ ᱧᱚᱜ ᱜᱮ ᱠᱚ ᱞᱟᱹᱭᱟᱫ ᱵᱤᱱᱟ ᱛᱟᱦᱚᱞᱮ ᱚᱱᱟ ᱤᱫᱤ ᱠᱟᱛᱮᱫ ᱜᱚᱝᱠᱮ ᱪᱮᱫᱠᱟ। ᱠᱟᱹᱴᱤᱡ ᱟᱹᱵᱤᱱ ᱦᱚᱸ ᱠᱟᱹᱴᱤᱡ ᱢᱚᱱᱮ ᱠᱚ ᱴᱷᱤᱠ ᱵᱟᱹᱵᱤᱱ ᱵᱩᱡᱷᱟᱹᱜᱼᱟ ᱱᱚᱝᱠᱟ ᱚᱥᱩᱵᱤᱫᱟ ᱥᱮ ᱦᱟᱝᱠᱟ ᱚᱥᱩᱵᱤᱫᱟ ᱦᱮᱸ ᱥᱮ ᱵᱟᱝ? ᱛᱟᱦᱚᱞᱮ ᱚᱱᱟ ᱤᱫᱤ ᱠᱟᱛᱮᱜ ᱜᱚᱝᱠᱮ ᱠᱟᱹᱴᱤᱡᱵᱤᱱ ᱞᱟᱹᱭᱟᱜ ᱵᱤᱱ। ᱡᱮ ᱚᱱᱟ ᱵᱟᱹᱲᱛᱤ ᱠᱟᱛᱷᱟ ᱢᱟᱱᱮ ᱞᱟᱹᱭ ᱢᱟᱱᱮ ᱚᱠᱛᱚ ᱡᱟᱦᱟᱸ ᱚᱥᱩᱵᱤᱫᱷᱟ। ᱦᱮᱸ ᱵᱩᱡᱩᱜᱚᱜᱼᱟ।
ᱦᱳᱭ ᱜᱚᱝᱚᱢᱠᱮ ᱟᱸ ᱱᱚᱣᱟ ᱫᱚ ᱱᱟᱦᱟᱜ ᱥᱟᱹᱨᱤ ᱠᱟᱛᱷᱟ ᱜᱮᱵᱮᱱ ᱢᱮᱱᱪᱚᱭᱮᱫ ᱠᱟᱱᱟ ᱡᱮ ᱢᱤᱫ। ᱢᱤᱫᱴᱮᱱ ᱢᱟᱹᱱᱢᱤ ᱞᱟᱹᱜᱤᱫ ᱛᱮ ᱟᱵᱚ ᱢᱟᱱᱮ ᱡᱟᱦᱟᱱᱟᱜ ᱡᱤᱱᱤᱥ ᱯᱟᱹᱛᱭᱟᱹᱣ ᱥᱮ ᱡᱟᱦᱟᱱᱟᱜ ᱡᱤᱱᱤᱥ ᱟᱹᱰᱤ ᱜᱟᱱ ᱯᱟᱹᱛᱭᱟᱹᱣ ᱠᱟᱛᱮᱫ ᱫᱚᱵᱚᱱ ᱚᱡᱷᱟ। ᱠᱚᱴᱷᱮᱡ ᱵᱚᱱ ᱪᱟᱞᱟᱜ ᱛᱟᱦᱮᱱᱟ। ᱟᱨ ᱚᱡᱟ ᱴᱷᱮᱜ ᱥᱮᱱ ᱠᱟᱛᱮ ᱢᱚᱛᱚ ᱦᱚᱸ ᱵᱟᱝ ᱠᱟᱱᱟ ᱟᱵᱚ ᱩᱱᱤ ᱴᱷᱮᱜ ᱵᱚᱱ ᱠᱩᱞᱤ ᱡᱚᱝᱚᱜᱼᱟ ᱡᱮ ᱪᱮᱫ ᱠᱟᱱᱟ ᱪᱮᱫ ᱵᱟᱝ ᱠᱟᱱᱟ ᱚᱠᱟᱥᱮᱭᱟᱜ ᱠᱟᱱᱟ? ᱟᱨ ᱱᱟᱦᱟᱜ ᱩᱱᱠᱩ ᱫᱚ ᱱᱟᱦᱟᱜ ᱚᱠᱟ ᱫᱚ ᱥᱟᱹᱨᱤ ᱜᱮᱠᱚ ᱞᱟᱹᱭ ᱛᱟᱦᱮᱱᱟ ᱢᱤᱞᱟ. ᱜ ᱛᱟ ᱠᱚ ᱜᱮᱭᱟ ᱟᱨ ᱢᱤᱫ ᱵᱟᱨ ᱠᱚᱫᱚ ᱱᱟᱦᱟᱜ ᱚᱱᱠᱟ ᱵᱟᱝ ᱢᱤᱞᱟᱹᱜ ᱛᱟᱠᱚᱣᱟ ᱟᱫᱚ ᱵᱟᱝ ᱢᱤᱞᱟᱹᱜ ᱛᱟᱠᱚ ᱠᱷᱟᱡ ᱫᱚ ᱱᱟᱦᱟᱜ ᱚᱱᱟ ᱛᱷᱚᱲᱟ ᱜᱟᱱ ᱟᱸ ᱩᱱ ᱚᱠᱛᱚ ᱛᱮᱫᱚ ᱱᱟᱦᱟᱜ ᱛᱷᱚᱲᱟ ᱜᱟᱱ। ᱚᱠᱟᱞᱮᱠᱟᱭ ᱧᱮᱞ ᱠᱮᱜᱼᱟ ᱱᱚᱣᱟ ᱫᱚ ᱟᱨ ᱦᱚᱲ ᱠᱚ ᱱᱟᱦᱟᱜ ᱱᱚᱝᱠᱟᱭ ᱫᱳᱥᱮᱜ ᱠᱚᱣᱟ। ᱛᱟᱦᱚᱞᱮ ᱢᱟ ᱱᱚᱣᱟ ᱢᱟ ᱮᱱᱛᱮᱱ ᱟᱹᱰᱤ ᱵᱷᱮᱜᱟᱨ ᱧᱚᱜ ᱠᱟᱛᱷᱟ ᱠᱟᱱ ᱟᱫᱚ ᱩᱱ ᱚᱠ ᱫᱚ ᱦᱟᱸᱜ ᱢᱚᱱᱮ ᱡᱤᱣᱤ ᱠᱚ ᱠᱷᱟᱨᱟᱯ ᱟ‌. ᱭᱠᱟ. ᱟᱫᱚ- ᱟᱫᱚ ᱡᱮᱢᱚᱱ ᱢᱤᱫᱴᱮᱱ ᱚᱲᱟᱜ ᱨᱮ। ᱡᱩᱫᱤ ᱦᱚᱲ ᱨᱩᱜᱤᱭ ᱛᱟᱦᱮᱱᱟ ᱯᱟᱨᱠᱚᱢ ᱠᱷᱚᱡ ᱵᱟᱭ ᱵᱮᱨᱮᱫ ᱫᱟᱲᱮᱭᱟᱜᱼᱟ ᱟᱫᱚ ᱩᱱ ᱚᱠᱛᱚ ᱫᱚ ᱱᱟᱜ ᱪᱮᱫ ᱵᱚᱱ ᱪᱮᱤᱠᱟᱭ ᱛᱟᱦᱮᱸᱱᱟ ᱟᱵᱚ ᱫᱚ ᱥᱩᱱᱩᱢ ᱟᱨ ᱫᱟᱜ ᱵᱚᱱ ᱮᱢᱟ ᱠᱚ ᱛᱟᱦᱮᱱᱟ ᱢᱚᱬᱮ ᱢᱟᱺᱡᱷᱤ। ᱟᱨ ᱩᱱᱠᱩ ᱠᱚ ᱯᱟᱸᱡᱟ ᱵᱚᱱ ᱠᱩᱞ ᱠᱟᱠᱚ ᱛᱟᱦᱮᱱᱟ ᱦᱳᱭᱥᱮ ᱟᱫᱚ ᱯᱟᱸᱡᱟ ᱠᱚ ᱪᱟᱞᱟᱣ ᱮᱱ ᱜᱮ ᱟᱫᱚ ᱠᱚ ᱧᱮᱞ ᱵᱟᱲᱟ ᱟᱹᱜᱩ ᱠᱮᱫ ᱜᱮ ᱥᱟᱱᱟᱢ ᱠᱤᱪᱷᱩ ᱟᱫᱚ ᱯᱟᱸᱪ ᱪᱷᱚ ᱛᱮᱫ ᱠᱚ ᱢᱤᱞᱟᱹᱣᱟ ᱛᱤᱱᱟᱹᱜ ᱢᱚᱬᱮ ᱴᱷᱮᱜ ᱠᱚ ᱪᱟᱞᱟᱜᱼᱟ। ᱥᱮ ᱛᱩᱨᱩᱡ ᱴᱷᱮᱡ ᱠᱚ ᱪᱟᱞᱟᱜᱼᱟ ᱥᱮ ᱜᱮᱞ ᱴᱷᱮᱡ ᱠᱚ ᱪᱟᱞᱟᱜᱼᱟ ᱟᱨ ᱠᱚ ᱚᱱᱟ ᱠᱚ ᱢᱤᱞᱟᱹᱣ। ᱜᱮᱫ ᱜᱮ ᱟᱫᱚ ᱱᱟᱦᱟᱜ ᱵᱟᱹᱲᱛᱤ ᱡᱟᱦᱟᱸ ᱥᱮᱫ ᱜᱮ ᱢᱤᱞᱟᱹᱣ ᱮᱱ ᱜᱮ ᱟᱫᱚ ᱚᱸᱰᱮ। ᱩᱱᱤᱭᱟᱜ ᱜᱮᱠᱚ ᱥᱟᱵ ᱠᱮᱫ ᱜᱮ ᱟᱨᱠᱚ ᱚᱱᱟ ᱠᱚ ᱠᱟᱹᱢᱤ ᱠᱮᱫ ᱜᱮ ᱦᱟᱸᱜ ᱠᱚ ᱤᱭᱟᱹ ᱠᱮᱫ ᱜᱮ। ᱟᱫᱚ ᱢᱤᱫᱵᱟᱨ ᱠᱚ ᱚᱱᱠᱟᱱ ᱦᱩᱸ। ᱢᱤᱫᱵᱟᱨ ᱠᱚᱴᱷᱮᱡ ᱫᱚ ᱚᱱᱠᱟᱱᱟᱜ ᱟᱹᱣᱲᱤ ᱜᱩᱨᱩ ᱴᱷᱮᱱ ᱦᱚᱸᱠᱚ ᱛᱤᱭᱟᱹᱜ ᱜᱮᱭᱟ। ᱟᱫᱚ ᱩᱱᱠᱩ ᱫᱚ ᱟᱹᱣᱲᱤ ᱠᱚ ᱞᱟᱹᱭᱟ ᱟᱨ ᱵᱟᱨ ᱚᱱᱠᱟ ᱵᱟᱨ ᱯᱮ ᱴᱷᱮᱡ ᱫᱚ ᱦᱟᱸᱜ ᱱᱟᱯᱟᱭ ᱴᱷᱮᱡ ᱠᱚ ᱛᱤᱭᱟ ᱦᱳᱭᱥᱮ?
ᱦᱳᱭ ᱚ ᱟᱫᱚ ᱜᱚᱢᱠᱮ ᱚᱱᱟ ᱫᱚ ᱚᱱᱟ ᱫᱚ ᱢᱟᱱᱮ ᱚᱱᱟ ᱡᱟᱦᱟᱸ ᱠᱟᱛᱷᱟ
ᱚᱱᱟ ᱡᱟᱦᱟᱸ ᱠᱟᱛᱷᱟ ᱵᱤᱱ ᱞᱟᱹᱭ ᱠᱮᱫᱟ?
ᱦᱮᱸ ᱚᱱᱟ ᱫᱚ ᱟᱞᱮ ᱥᱮᱫ ᱫᱚ ᱚᱱᱠᱟ ᱪᱟᱹᱞᱩ ᱫᱚ ᱵᱟᱹᱱᱩᱜᱼᱟ ᱠᱤᱱᱛᱩ ᱟᱫᱚ ᱚᱱᱮ ᱚᱱᱟ ᱟᱹᱵᱤᱱ ᱫᱚ ᱦᱟᱱᱟ ᱡᱟᱱ ᱯᱟᱪᱷᱟᱱ ᱡᱟᱱ ᱠᱟᱛᱷᱟ ᱵᱤᱱ ᱞᱟᱹᱭ ᱫᱟ?
ᱦᱳᱭ ᱦᱳᱭ ᱾ ᱦᱳᱭ ᱜᱚᱢᱠᱮ ᱾ ᱚᱡᱷᱟ ᱫᱚ ᱩᱸᱠᱩ ᱜᱮᱛᱚ, ᱡᱟᱱ ᱜᱩᱨᱩ ᱜᱮᱛᱚ ᱵᱚᱱ ᱢᱮᱛᱟ ᱠᱚ ᱠᱟᱱᱟ ᱜᱚᱝᱠᱮ, ᱦᱩᱸ ᱾
ᱦᱮᱸ ᱚᱱᱟᱜᱮ? ᱟᱫᱚ ᱚᱸᱠᱟ ᱵᱷᱟᱵ ᱛᱮᱜᱮ ᱟᱞᱮ ᱥᱮᱫ ᱫᱚ ᱚᱸᱠᱟ ᱞᱮᱠᱟ ᱫᱚ ᱵᱟᱝ ᱦᱩᱭ ᱵᱟᱲᱟ ᱟᱠᱟᱱᱟ ᱜᱚᱝᱠᱮ ᱟᱫᱚ ᱟᱹ ᱠᱤᱪᱷᱩ ᱠᱤᱪᱷᱩ ᱦᱩᱭᱳᱜ ᱜᱮᱭᱟ ᱟᱫᱚ ᱜᱚᱝᱠᱮ ᱟᱞᱮ ᱥᱮᱫ ᱫᱚ ᱢᱤᱫᱴᱟᱹᱱ ᱟᱸ ᱱᱚᱱᱛᱮ ᱡᱟᱦᱟᱸ ᱟᱵᱚᱣᱟᱜ ᱡᱟᱦᱮᱨ ᱛᱷᱟᱱ ᱡᱟᱦᱟᱸ ᱠᱚ ᱢᱮᱛᱟᱜ ᱠᱟᱱᱟ ᱦᱮᱸ ᱟᱫᱚ ᱚᱸᱠᱟ ᱵᱷᱟᱵ ᱛᱮᱜᱮ ᱟᱞᱮ ᱫᱚ ᱠᱤᱪᱷᱩ ᱠᱟᱹᱢᱤ ᱦᱚᱨᱟ ᱠᱚ ᱚᱸᱠᱟ ᱵᱷᱟᱵᱽ ᱛᱮᱜᱮ ᱞᱮ ᱯᱟᱨᱚᱢᱟ ᱡᱟᱦᱟᱸ ᱠᱚ ᱢᱚᱱᱮ ᱠᱚᱜ ᱢᱮ ᱫᱚᱢᱮ ᱚᱥᱩᱵᱤᱫᱟ ᱟᱠᱟᱱᱟᱭ ᱟᱹᱰᱤ ᱫᱤᱱ ᱫᱷᱚᱨᱮᱫ ᱠᱤᱪᱷᱩ ᱟᱫᱚ ᱟᱠᱚ ᱦᱚᱸᱠᱚ ᱧᱮᱞ ᱜᱚᱴᱟ ᱦᱟᱠᱟᱫᱟ ᱧᱮᱞ ᱜᱚᱴᱟ ᱠᱟᱛᱮᱫ ᱠᱚ ᱞᱟᱹᱭ ᱮᱫᱟ ᱵᱟᱝ ᱢᱟ ᱡᱮ ᱱᱚᱝᱠᱟ ᱚᱥᱩᱵᱤᱫᱟ ᱱᱚᱝᱠᱟ ᱠᱟᱹᱴᱤᱡ ᱫᱳᱥ ᱠᱚ ᱢᱮᱱᱟᱜᱼᱟ, ᱛᱟᱦᱚᱞᱮ ᱚᱱᱟ ᱦᱤᱥᱟᱹᱵ ᱛᱮ ᱜᱚᱝᱠᱮᱜ ᱟᱞᱮ ᱫᱚ ᱚᱱᱟ ᱢᱟᱱᱮ ᱨᱩᱢ ᱰᱟᱠᱟᱣᱟᱞᱮ ᱾ ᱦᱮᱸᱜ ᱢᱟᱱᱮ ᱵᱚᱸᱜᱟ ᱛᱷᱟᱱ ᱨᱮ ᱡᱟᱦᱮᱨ ᱛᱷᱟᱱ ᱨᱮ ᱟᱫᱚ ᱞᱮ ᱨᱮ ᱨᱩᱢ ᱰᱳᱠᱟᱣ ᱵᱚᱸᱜᱟ ᱠᱚᱠᱚ ᱦᱤᱡᱩᱜᱼᱟ ᱛᱟᱦᱮᱞᱮ ᱠᱩᱞᱤ ᱵᱟᱲᱟ ᱠᱚ ᱦᱩᱭᱩᱜᱼᱟ ᱡᱮ ᱱᱚᱣᱟ ᱱᱚᱝᱠᱟ ᱯᱷᱟᱨᱱᱟ ᱱᱚᱝ ᱚᱠᱟ ᱧᱮᱞ ᱵᱟᱲᱟ ᱟᱠᱟᱫᱟ ᱛᱟᱦᱮᱞᱮ ᱱᱚᱣᱟ ᱫᱚ ᱛᱤᱱᱟᱹᱜ ᱴᱟᱜ ᱪᱮᱫ ᱥᱟᱹᱨᱤ? ᱟᱫᱚ ᱜᱚᱝᱠᱮ ᱩᱱᱤᱭᱟᱜ ᱡᱩᱫᱤ ᱨᱳᱜᱽ ᱜᱮ ᱠᱟᱱᱟ ᱛᱟᱦᱚᱞᱮ ᱚᱸᱰᱮ ᱫᱚᱠᱚ ᱞᱟᱹᱭᱼᱟ ᱡᱮ ᱱᱚᱝ ᱵᱟᱝ ᱱᱚᱣᱟ ᱫᱚ ᱱᱚᱝᱠᱟ ᱦᱟᱠᱟᱱᱟ, ᱟ ᱨᱳᱜᱽ ᱠᱟᱱ ᱛᱟᱭᱟ ᱵᱟᱠᱷᱟᱱ ᱫᱚ ᱦᱮᱸ
ᱴᱟᱹᱜ ᱞᱤᱧ ᱠᱩᱞᱤᱭᱮᱜ ᱵᱤᱱᱟ ᱱᱷᱟᱸᱜ ᱡᱮᱢᱚᱱ ᱵᱮᱱ ᱞᱟᱹᱭ ᱠᱮᱜᱼᱟ ᱟᱱᱟ ᱟᱫᱚ ᱡᱟᱦᱮᱨ ᱛᱷᱟᱱ ᱡᱟᱦᱟᱸ ᱡᱟᱦᱮᱨ ᱴᱟᱺᱰᱤ ᱨᱮᱵᱚᱱ ᱯᱩᱡᱟᱹᱜ ᱛᱟᱦᱮᱸᱱ ᱚᱱᱟ ᱡᱟᱦᱮᱨ ᱛᱷᱟᱱ ᱜᱮ?
ᱦᱩᱸ ᱦᱮᱸ ᱜᱚᱝᱠᱮ ᱚᱱᱟ ᱨᱮᱜᱮ ᱦᱩᱭᱩᱜᱼᱟ ᱟᱫᱚ ᱟᱫᱚ ᱟᱞᱮ ᱴᱷᱮᱱ ᱫᱚ ᱜᱚᱝᱠᱮ ᱚᱱᱟ ᱠᱚ ᱟᱭᱢᱟᱜ ᱤᱭᱟᱹ ᱠᱚ ᱦᱩᱭᱩᱜ ᱜᱮᱭᱟ ᱡᱮᱢᱚᱱ ᱜᱚᱝᱠᱮ ᱡᱟᱦᱟᱸᱱᱟᱜ ᱜᱮ ᱚᱥᱩᱵᱤᱫᱟ ᱚᱥᱩᱵᱤᱫᱟ ᱡᱮᱢᱚᱱ ᱟᱸ ᱜᱤᱫᱟᱹᱨ ᱯᱤᱫᱟᱹᱨ ᱠᱷᱮᱛ ᱨᱮᱦᱚᱸ ᱡᱩᱫᱤ ᱵᱟᱝ ᱠᱚᱠᱚ ᱦᱳᱭᱳᱜ ᱜᱮᱭᱟ ᱛᱟᱦᱚᱞᱮ ᱚᱸᱰᱮ ᱨᱟᱱ ᱢᱩᱨᱜᱟᱹᱱ ᱜᱮᱠᱚ ᱡᱚᱢ ᱜᱮᱭᱟ ᱛᱟᱦᱚᱞᱮ ᱚᱸᱠᱟ ᱛᱮᱦᱚᱸ ᱥᱟ- ᱤᱭᱟᱹ ᱠᱚ ᱥᱟᱠᱥᱮᱥ ᱠᱚ ᱧᱟᱢ ᱵᱟᱲᱟ ᱦᱟᱠᱟᱫᱟ ᱛᱟᱦᱮᱞᱮ ᱚᱱᱟ ᱤᱫᱤ ᱠᱟᱛᱮᱫ ᱢᱤᱫᱴᱟᱹᱱ ᱮᱸ ᱡᱷᱚᱛᱚ ᱠᱤᱪᱷᱩ ᱜᱮ ᱜᱚᱝᱠᱮ ᱵᱤᱥᱥᱮᱥ ᱯᱚᱨ ᱜᱮᱛᱚ ᱡᱷᱚᱛᱚ ᱠᱤᱪᱷᱩ ᱜᱮ ᱦᱮᱸ ᱥᱮ ᱵᱟᱝ?
ᱦᱳᱭ ᱦᱳᱭ ᱦᱳᱭ, ᱚᱱᱟ ᱢᱟ ᱠᱟᱱ ᱜᱮ ᱠᱤᱱ ᱮᱠᱮᱱ ᱵᱤᱥᱥᱟᱹᱥ ᱩᱯᱚᱨ ᱜᱮ ᱡᱚᱛᱚ ᱠᱤᱪᱷᱩ ᱦᱩᱭᱩᱜ ᱠᱟᱱᱟ ᱮᱱᱛᱮᱱ, ᱵᱟᱵᱮᱱ ᱵᱤᱥᱣᱟᱹᱥᱚᱜ ᱠᱷᱟᱜ ᱫᱚ ᱮᱱᱛᱮᱜ, ᱦᱩᱸ
ᱟᱫᱚ ᱚᱸᱠᱟ ᱛᱮᱜᱮ ᱜᱚᱝᱠᱮᱯ ᱚᱱᱟ ᱵᱷᱟᱵ ᱛᱮᱜᱮ ᱟᱫᱚ ᱟᱞᱮ ᱫᱚ ᱚᱸᱰᱮ ᱞᱮ ᱨᱩᱢ ᱰᱟᱠᱟᱣᱟ ᱨᱩᱢ ᱰᱟᱠᱟᱣ ᱨᱩᱢ ᱰᱟᱠᱟᱣ ᱵᱚᱞᱛᱮ ᱱᱚᱝᱠᱟ ᱦᱩᱭᱳᱜᱼᱟ ᱡᱚᱛᱚ ᱥᱳᱞᱳ ᱟᱱᱟ ᱢᱟᱺᱡᱷᱤ ᱡᱚᱛᱚ ᱟ ᱥᱚᱥ ᱥᱳᱞᱳ ᱟᱱᱟᱜ ᱱᱟᱭᱠᱮ ᱜᱚᱰᱮᱛ ᱵᱚᱞᱚ ᱦᱮᱸ ᱡᱷᱚᱛᱚ ᱜᱮ ᱤᱭᱟᱹ ᱠᱟᱛᱮᱜ ᱟᱫᱚ ᱚᱸᱰᱮ ᱨᱩᱢ ᱰᱟᱠᱟᱣ ᱟᱞᱮ ᱱᱚᱝᱠᱟ ᱥᱮᱛᱟᱜ ᱧᱚᱜ ᱴᱩᱯᱩ ᱴᱩᱯᱩ ᱠᱟᱛᱮᱫ ᱞᱮ ᱪᱟᱞᱟᱣᱮᱱᱟ ᱟᱫᱚ ᱮᱸ ᱡᱷᱚᱛᱚ ᱦᱚᱲ ᱛᱮᱞᱮ ᱵᱚᱸᱜᱟ ᱞᱮ ᱱᱮᱦᱚᱨ ᱟᱠᱚᱣᱟ ᱱᱮᱦᱚᱨ ᱠᱟᱛᱮ ᱟᱫᱚ ᱦᱮᱸ ᱱᱟᱭᱠᱮ ᱵᱟᱵᱟ ᱟᱫᱚ ᱫᱟᱜ ᱠᱚ ᱪᱷᱤᱴᱠᱟᱹᱣ ᱵᱟᱲᱟ ᱠᱟᱛᱮᱵ ᱟᱹᱨᱩᱵ ᱢᱟᱱᱮ ᱛᱩᱯᱳ ᱠᱚᱜᱟᱭ ᱩᱱᱠᱩ ᱤᱭᱟᱹ ᱠᱚ ᱡᱟᱦᱟᱸ ᱦᱟᱹᱛᱤ ᱥᱟᱫᱚᱢ ᱠᱚ ᱢᱮᱱᱟᱜ ᱠᱚᱣᱟ ᱦᱮᱸ ᱛᱟᱯᱚᱨᱮ ᱟᱫᱚ ᱩᱸ ᱠᱩ ᱤᱭᱟᱹ ᱠᱟᱛᱮᱜ ᱜᱮ ᱟᱫᱚ ᱵᱚᱸᱜᱟ ᱵᱩᱨᱩ ᱚᱛᱷᱲᱟᱣ ᱚᱴᱳᱢᱮᱴᱤᱠ ᱟᱫᱚ ᱠᱚ ᱦᱤᱡᱩᱜᱼᱟ ᱾ ᱦᱮᱸ ᱥᱟᱫᱚᱢ ᱪᱮᱛᱟᱱ ᱛᱮ,
ᱦᱳᱭ ᱜᱚᱝᱠᱮ ᱡᱟᱦᱟᱸ ᱵᱮᱱ ᱢᱮᱱ ᱠᱮᱜᱼᱟ ᱥᱟ ᱥᱟᱫᱚᱢ ᱪᱮᱛᱟᱱ ᱛᱮᱠᱚ ᱦᱤᱡᱩᱜᱼᱟ ᱟᱨ ᱱᱚᱣᱟ ᱫᱚ ᱱᱷᱟᱸᱜ ᱟᱹᱰᱤ ᱟᱹᱰᱤ ᱟᱹ ᱡᱩᱫᱟᱹ ᱞᱤᱧ ᱟᱸᱡᱚᱢ ᱠᱮᱜᱼᱟ ᱵᱷᱮᱜᱟᱨ ᱛᱮ ᱞᱤᱧ ᱟᱸᱡᱚᱢ ᱠᱮᱜᱼᱟ, ᱡᱮᱢᱚᱱ ᱩᱸᱠᱩ ᱵᱚᱸᱜᱟ ᱵᱩᱨᱩ ᱡᱟᱦᱮᱨ ᱛᱷᱟᱱ ᱨᱮ ᱡᱟᱦᱟᱸᱭ ᱨᱩᱣᱟᱹᱜ ᱠᱟᱱᱟ ᱠᱚ ᱡᱟᱦᱟᱸᱭ ᱠᱚ ᱜᱤᱫᱟᱹᱨ ᱠᱚ ᱵᱟᱠᱚ ᱦᱩᱭᱩᱜ ᱠᱟᱱ ᱛᱟᱠᱚᱣᱟ ᱩᱸᱠᱩ ᱠᱚ ᱚᱸᱰᱮ ᱠᱟᱛᱮ ᱚᱱᱟ ᱠᱚ ᱠᱚᱭ ᱠᱚ ᱡᱚᱜ ᱫᱚᱦᱚ ᱫᱟᱲᱮᱭᱟᱜᱼᱟ ᱡᱟᱦᱮᱨ ᱛᱷᱟᱱ ᱨᱮᱜᱮ ᱱᱷᱟᱸᱜ ᱯᱩᱡᱟᱹ ᱯᱟᱥᱟ ᱠᱟᱛᱮ ᱡᱩᱛᱩᱜ ᱟᱠᱚ ᱱᱷᱟᱸᱜ ᱠᱚ ᱾
ᱦᱮᱸ ᱟᱫᱚ ᱜᱚᱝᱠᱮ ᱚᱱᱟ ᱦᱚᱸ ᱯᱟᱞᱚᱱ ᱨᱮ ᱛᱟᱦᱮᱸᱱ ᱞᱟᱜᱟᱣ ᱟᱠᱚᱣᱟ, ᱟᱫᱚ ᱚᱸᱠᱟ ᱵᱷᱟᱵᱽ ᱛᱮᱜᱮ ᱜᱚᱝᱠᱮ ᱡᱟᱦᱟᱸ ᱟ ᱚᱡᱷᱟ ᱯᱟ ᱡᱟᱦᱟᱸ ᱵᱤᱱ ᱞᱟᱹᱭ ᱠᱮᱫᱟ ᱟᱫᱚ ᱚᱱᱟ ᱫᱚ ᱟᱞᱮ ᱥᱮᱫ ᱫᱚ ᱩᱱᱟᱹᱜ ᱫᱚ ᱯᱚᱪᱚᱞᱤᱛ ᱫᱚ ᱤᱭᱟᱹ ᱫᱚ ᱵᱟᱹᱱᱩᱜᱼᱟ ᱠᱤᱱᱛᱩ ᱠᱚᱢ ᱵᱮᱥᱤ ᱫᱚ ᱢᱮᱱᱟᱜᱼᱟ ᱡᱮ ᱮᱠᱟᱞ ᱜᱮ ᱵᱟᱹᱱᱩᱜᱼᱟ, ᱚᱸᱠᱟ ᱫᱚ ᱵᱟᱝ, ᱟᱫᱚ ᱚᱱᱟ ᱵᱷᱟᱵᱽ ᱛᱮᱜᱮ ᱟᱞᱮ ᱥᱮᱫ ᱫᱚ ᱜᱚᱝᱠᱮ ᱚᱱᱟ ᱵᱮᱥᱤᱨ ᱵᱷᱟᱜᱽ ᱟ ᱠᱟᱹᱢᱤ ᱦᱚᱨᱟ ᱠᱚ ᱪᱟᱞᱟᱜ ᱜᱮᱭᱟ, ᱟᱨ ᱚᱱᱠᱟ ᱵᱷᱟᱵ ᱛᱮᱜᱮ ᱦᱮᱸ,
ᱚ ᱦᱳᱭ ᱜᱚᱝᱠᱮ ᱚᱱᱟᱢᱟ ᱛᱮᱫ ᱥᱩᱼᱟ ᱡᱚᱛᱚ ᱦᱚᱲ ᱥᱮᱡ ᱜᱤ ᱚᱱᱛ ᱚᱱᱟ ᱢᱟ, ᱵᱷᱮᱜᱟᱨ ᱵᱷᱮᱜᱟᱨ ᱜᱮ ᱛᱟᱦᱮᱱ ᱛᱮ ᱟᱫᱚ ᱦ ᱡᱮ ᱦᱤᱥᱟᱹᱵ ᱚᱱᱮ ᱵᱮᱱ ᱞᱟᱹᱭ ᱠᱮᱫ ᱞᱮᱠᱟᱛᱮ, ᱚᱱᱠᱟ ᱟᱞᱮᱥᱮᱫ ᱦᱚᱸ ᱱᱟᱦᱟᱜ ᱚᱱᱠᱟ ᱟᱫᱚ ᱟᱞᱮᱥᱮᱫ ᱫᱚ ᱱᱟᱦᱱᱟᱜ ᱢᱟᱺᱡᱷᱤ ᱛᱷᱟᱱ ᱨᱮ ᱱᱟᱦᱟᱜ ᱚᱱᱟ ᱠᱚᱫᱚ ᱦᱩᱭᱩᱜᱼᱟ᱾ ᱡᱮᱢᱚᱱ ᱡᱟᱦᱟᱸᱭ ᱜᱚᱜᱚ ᱦᱚᱲ ᱠᱚ ᱥᱮ ᱡᱟᱦᱟᱸᱭ ᱠᱩ, ᱩᱱᱠᱩ ᱵᱟᱵᱟ ᱦᱚᱲ ᱠᱚᱜᱮᱠᱩ ᱨᱩᱣᱟᱹ ᱞᱟᱸᱜᱟᱣ ᱠᱟᱱᱟ ᱱᱟᱦᱟᱜ, ᱟᱨ ᱩᱱᱠᱩ ᱡᱩᱫᱤ ᱮᱱᱛᱮᱱ ᱵᱟᱠᱚ ᱡᱩᱛᱩᱜ ᱠᱟᱱᱟ, ᱛᱟᱦᱞᱮ ᱚᱱᱟ ᱢᱟᱺᱡᱷᱤ ᱛᱷᱟᱱ ᱨᱮ ᱨᱚᱲ ᱫᱚᱦᱚ ᱦᱩᱭᱩᱜᱼᱟ ᱦᱳᱭᱥᱮ, ᱟᱫᱚ ᱢᱟᱺᱡᱷᱤ ᱛᱷᱟᱱ ᱨᱮ ᱡᱩᱫᱤ ᱨᱚᱲ ᱞᱮᱠᱷᱟᱱ ᱱᱟᱦᱟᱜ, ᱟᱨ ᱡᱩᱫᱤ ᱵᱮᱨᱮᱫ ᱞᱮᱱᱠᱷᱟᱡ ᱩᱱᱤ ᱦᱚᱲ, ᱛᱟᱦᱞᱮ ᱫᱚ ᱫᱟᱲᱮ ᱞᱟᱜᱟᱜᱼᱟ ᱚᱸᱰᱮ ᱫᱚ, ᱯᱩᱲ ᱢᱮᱨᱚᱢ ᱡᱟᱸᱦᱟᱸᱞᱮᱠᱟ ᱮᱱᱛᱮ ᱢᱮᱱᱟᱜᱼᱟ ᱚᱰᱮ, ᱯᱩᱲ ᱢᱮᱨᱚᱢ ᱜᱮ ᱞᱟᱜᱟᱜ ᱛᱟᱦᱮᱱᱟ ᱢᱟᱺᱡᱷᱤ ᱛᱷᱟᱱ ᱨᱮᱫᱚ, ᱦᱳᱭ ᱟᱫᱚ ᱚᱱᱟ ᱠᱚ ᱟᱫᱚ ᱠᱚ ᱮᱢ ᱠᱟᱜ ᱛᱟᱭ ᱜᱤ, ᱟᱫᱚ ᱱᱟᱜ ᱩᱱᱤ ᱟᱡᱚ ᱛᱮ ᱱᱟᱦᱱᱟᱜ ᱚᱸᱰᱮ ᱚᱱᱮ ᱱᱮᱦᱚᱨ ᱠᱟᱛᱮ ᱰᱚᱵᱚᱜ ᱡᱚᱦᱟᱨ ᱠᱮᱜ ᱜᱤ ᱟᱨ ᱱᱚᱜ ᱤᱧ ᱫᱟᱲᱮᱱᱟ, ᱱᱚᱜ ᱚᱭ ᱢᱟ ᱟᱨᱦᱚᱸ ᱚᱱᱠᱟ ᱜᱤ ᱚᱱᱠᱟᱜᱤ ᱩᱢᱩᱞ ᱠᱟᱹᱧ ᱢᱮ ᱟᱢᱟᱜ ᱩᱢᱩᱞ
ᱦᱳᱭ ᱦᱳᱭ, ᱦ ᱦᱮᱸ ᱦᱮᱸ ᱦᱮᱸ, ᱦᱮᱸ ᱦᱮᱸ ᱜᱚᱝᱠᱮ, ᱟᱞᱮ ᱥᱮᱫ ᱦᱚᱸ, ᱦᱮᱸ ᱞᱟᱹᱭ ᱵᱤᱱ,
ᱟᱫᱚ ᱱᱟᱦᱟᱜ ᱚᱱᱮ ᱚᱡᱷᱟ ᱠᱟᱹᱢᱨᱩ ᱢᱟ ᱱᱟᱦᱟᱜ ᱵᱚᱱ ᱧᱮᱞ ᱠᱮᱫ ᱵᱚᱱ ᱱᱮᱛᱟᱨ ᱢᱟ ᱱᱟᱦᱟᱜ ᱮᱠᱮᱱ ᱨᱩᱢ ᱵᱟᱞᱟᱜᱮ ᱚᱡᱷᱟ ᱢᱟᱠᱚ ᱩᱰᱩᱠᱚᱜ ᱠᱟᱱ, ᱥᱟᱠᱟᱢ ᱚᱡᱷᱟ ᱢᱟᱠᱚ ᱢᱩᱪᱟᱹᱫ ᱪᱟᱵᱟᱜ ᱠᱟᱱ ᱛᱟᱵᱩ᱾ ᱟᱵᱚ ᱦᱚᱲ ᱚᱲᱟᱜ ᱨᱮᱦᱚᱸ ᱧᱮᱞ ᱠᱚᱵᱮᱱ, ᱟᱵᱚ ᱦᱚᱲ ᱜᱩᱨᱩ ᱜᱮ, ᱟᱹᱰᱤ ᱟᱭᱢᱟ ᱢᱮᱱᱟᱜ ᱠᱚᱣᱟ᱾ ᱟᱞᱮ ᱡᱩᱫᱤ ᱞᱤᱧ ᱢᱮᱱᱟ, ᱛᱚ ᱟᱞᱮ ᱯᱮᱲᱟ ᱠᱚᱜᱮ ᱱᱟᱦᱱᱟᱜ ᱚᱱᱠᱟ ᱢᱮᱱᱟᱜ ᱠᱚᱣᱟ, ᱟᱫᱚ ᱚᱱᱟ ᱨᱩᱢ ᱵᱟᱞᱟ ᱫᱚ ᱦᱟᱜ ᱵᱟᱹᱞᱤᱧ ᱞᱟᱹᱭ ᱞᱮᱜᱼᱟ, ᱟᱫᱚ ᱱᱩᱠᱩ ᱚᱱᱟ ᱛᱷᱟᱱ ᱚᱡᱷᱟᱜ ᱜᱮ ᱱᱟᱦᱟᱜ, ᱟᱹᱰᱤ ᱟᱸᱴ ᱠᱚ ᱵᱮᱱᱟᱣ ᱪᱟᱵᱟᱣ ᱠᱟᱱᱟ ᱜᱚᱴᱟ ᱯᱟᱲᱟᱮ, ᱦᱩᱸ
ᱦᱮᱸ ᱜᱚᱝᱠᱮ, ᱟᱹᱵᱤᱱ ᱧᱮᱞ ᱵᱤᱱ ᱱᱮᱛᱟᱨ ᱦᱚᱸ ᱚᱱᱠᱟ ᱠᱤᱪᱷᱩ ᱠᱤᱪᱷᱩ, ᱥᱳᱥᱟᱞ ᱢᱤᱰᱤᱭᱟ ᱠᱚᱨᱮ ᱦᱚᱸᱠᱚ ᱮᱢ ᱵᱟᱲᱟᱭ ᱜᱮᱭᱟ᱾ ᱦᱮᱸ ᱟᱵᱚ ᱥᱟᱱᱛᱟᱲ ᱜᱮ, ᱚᱠᱟᱨᱮᱱ ᱚᱱᱠᱟ ᱤᱭᱟᱹ ᱜᱮ ᱨᱩᱢ ᱵᱚᱸᱜᱟ ᱜᱮ ᱤᱭᱟᱹ ᱠᱟᱱᱟᱭ᱾ ᱦᱮᱸ, ᱟᱫᱚ ᱚᱱᱠᱟ ᱜᱚᱝᱠᱮ ᱪᱟᱞᱟᱜ ᱵᱟᱲᱟᱜ ᱠᱟᱱ ᱜᱮᱭᱟ ᱠᱚ, ᱦᱮᱸ ᱟᱫᱚ ᱛᱤᱱᱟᱹᱜ ᱴᱟ ᱪᱮᱫ ᱚᱱᱠᱟ ᱤᱭᱟᱹ ᱠᱚ ᱧᱟᱢᱫᱟ, ᱦᱮᱸ ᱚᱱᱟ ᱩᱯᱚᱨ ᱜᱮ ᱱᱤᱨᱵᱷᱚᱨᱟᱭ
ᱟᱫᱚ ᱜᱚ ᱦᱮᱸ ᱛᱟᱦᱞᱮ ᱜᱚᱝ ᱞᱟᱹᱭ ᱵᱤᱱ ᱜᱚᱝᱠᱮ?
ᱦᱳᱭ ᱚᱱᱟ ᱢᱟ ᱮᱱᱛᱜ ᱠᱟᱱᱜᱮ, ᱟᱨ ᱚᱡᱷᱟ ᱠᱚᱫᱚ ᱱᱟᱦᱟᱜ ᱱᱚᱝᱠᱟ ᱢᱮᱱᱟᱜ ᱠᱚᱣᱟ ᱡᱟᱦᱟᱸ ᱫᱚ, ᱡᱟᱦᱟᱱᱟᱜ ᱡᱷᱟᱲ ᱠᱟᱛᱮ ᱱᱟᱦᱟᱜ ᱟᱹᱰᱤ ᱡᱟᱞᱫᱤ ᱡᱩᱥᱩ ᱡᱩᱛᱩᱜᱼᱟ, ᱡᱩᱫᱤ ᱡᱷᱟᱲ ᱞᱮᱵᱮᱱᱠᱷᱟᱱ ᱚᱱᱠᱟ, ᱵᱟᱰᱟᱭ ᱠᱷᱟᱡ ᱱᱟᱦᱟᱜ ᱡᱮᱢᱚᱱ ᱡᱟᱸᱜᱟ ᱦᱟᱥᱩ ᱠᱚ, ᱵᱤᱥ ᱠᱚᱠᱚ ᱩᱰᱩᱠ ᱛᱟᱦᱮᱱᱟ ᱢᱮᱲᱦᱮ ᱠᱚᱠᱩ ᱩᱰᱩᱠ ᱛᱟᱦᱮᱱᱟ, ᱫᱷᱤᱨᱤ ᱠᱚᱠᱚ ᱩᱰᱩᱠ ᱛᱟᱦᱮᱱᱟ, ᱟᱫᱚ ᱚᱱᱮ ᱢᱤᱫᱴᱮᱱ ᱡᱷᱟᱲ ᱢᱮᱱᱟᱜᱼᱟ, ᱛᱟᱦᱞᱮ ᱛᱚᱵᱮ ᱛᱷᱚᱲᱚᱝ ᱜᱮ ᱩᱰᱩᱠᱚᱜ ᱠᱟᱱᱟ ᱚᱱᱟ ᱫᱚ᱾ ᱟᱨ ᱵᱟᱝᱠᱟᱱ ᱫᱚ ᱱᱟᱦᱟᱜ, ᱦᱳᱭ ᱦᱳᱭ ᱦᱩᱸ
ᱦᱮᱸ ᱜᱚᱝᱠᱮ ᱚᱱᱠᱟ ᱫᱚ ᱟᱹᱞᱤᱧ ᱦᱚᱸ ᱱᱚᱛᱮ, ᱟᱸᱡᱚᱢ ᱵᱟᱲᱟ ᱠᱟᱫᱟ ᱞᱤᱧ ᱟᱨᱞᱮ ᱠᱤᱪᱷᱩ ᱢᱟᱱᱮ ᱵᱤᱥ ᱮ ᱯᱚᱸᱪᱤᱥ ᱠᱤᱞᱳᱢᱤᱴᱟᱨ ᱚᱱᱠᱟ ᱤᱭᱟᱹᱨᱮ, ᱥᱟᱺᱜᱤᱧ ᱨᱮ, ᱛᱟᱦᱞᱮ ᱚᱱᱠᱟ ᱦᱚᱸ ᱟᱞᱮᱨᱮᱱ ᱮ ᱢᱟᱱᱮ ᱯᱮᱲᱟ ᱠᱚ ᱪᱟᱞᱟᱣ ᱵᱟᱲᱟ ᱠᱟᱱᱟ ᱡᱮ, ᱚᱱᱠᱟ ᱞᱟᱡ ᱨᱮ ᱚᱱᱠᱟ ᱫᱷᱤᱨᱤ ᱦᱳᱭ ᱟᱫᱮ ᱛᱟᱦᱮᱸᱫ, ᱛᱟᱦᱞᱮ ᱩᱱᱤ ᱚᱸᱰᱮ ᱜᱮ ᱩᱰᱩᱠ ᱟᱠᱟᱫ ᱛᱟᱭᱟ, ᱚᱱᱠᱟᱱᱟᱜ ᱠᱟᱛᱷᱟ ᱦᱮᱸ
ᱦᱳᱭ, ᱵᱟ ᱟᱹᱞᱤᱧ ᱫᱚ ᱢᱮᱫ ᱛᱮᱞᱤᱧ ᱧᱮᱞ ᱟᱠᱟᱱᱟ ᱦᱟᱸᱜ, ᱜᱤᱛᱤᱞ ᱠᱚ ᱩᱰᱩᱠᱚᱜᱼᱟ᱾ ᱟᱹᱞᱤᱧᱟᱜ ᱦᱚᱲᱢᱚ ᱠᱷᱚᱡ ᱠᱚ ᱩᱰᱩᱠ ᱠᱟᱜᱼᱟ, ᱟᱹᱞᱤᱧ ᱛᱮᱜᱮ ᱦᱟᱜ ᱩᱱᱤ ᱫᱚ